ᱦᱮᱞᱳ,
ᱦᱮᱞᱳ,
ᱦᱮᱸ ᱤᱧᱟᱹᱜ ᱨᱚᱲ ᱟᱸᱧᱡᱚᱢᱚᱜ ᱠᱟᱱᱟ?
ᱦᱮᱸ ᱟᱸᱡᱚᱢ ᱫᱤᱧ᱾
ᱚ ᱡᱚᱸᱦᱟᱨ ᱜᱮ᱾
ᱦᱮᱸ ᱡᱚᱸᱦᱟᱨ ᱜᱮ᱾
ᱪᱮᱫ ᱮᱢ ᱪᱤᱠᱟᱹᱭ ᱫᱟ?
ᱪᱤᱠᱟᱹ ᱦᱚ ᱵᱟᱝᱜᱮ ᱦᱚᱸᱜᱼᱚᱭ ᱫᱩᱲᱩᱵ ᱟᱠᱟᱱᱟᱹᱧ᱾
ᱚᱸ ᱦᱮᱸ ᱛᱚ ᱡᱚᱢ ᱵᱟᱲᱟ ᱠᱚ ᱦᱩᱭᱱᱟ?
ᱦᱮᱸ ᱡᱚᱢ ᱵᱟᱲᱟ ᱠᱟᱛᱮᱜ ᱜᱮ ᱤᱧ ᱫᱩᱲᱩᱵ ᱠᱟᱱᱟ ᱱᱚᱜᱼᱚᱭ ᱱᱤᱛᱳᱜ
ᱚᱸ ᱟᱨ ᱛᱮᱦᱮᱧ ᱟᱜ ᱟᱵᱚᱦᱟᱣᱟ ᱠᱚ ᱪᱮᱫ ᱠᱟ ᱛᱟᱦᱚᱞᱮ?
ᱛᱮᱦᱮᱧ ᱫᱚ ᱮᱸ ᱠᱷᱟᱱᱮᱠ ᱮ ᱫᱟᱜ ᱮᱜᱼᱟ ᱠᱟᱹᱴᱤᱡ ᱠᱟᱹᱴᱤᱡ ᱚᱱᱟ ᱚᱛ ᱪᱮᱛᱟᱱ ᱞᱚᱦᱚᱫ ᱞᱮᱠᱟ ᱟᱵᱟᱨ ᱱᱤᱛᱚᱜ ᱫᱚ ᱥᱤᱛᱩᱝ ᱠᱟᱱᱟ᱾
ᱳᱸ ᱱᱚᱛᱮ ᱦᱚᱸ ᱠᱟᱹᱴᱤᱡ ᱡᱷᱟᱹᱲ ᱡᱷᱟᱹᱲ ᱮ ᱫᱟᱜ ᱵᱟᱲᱟᱭ ᱫᱟᱭ ᱟᱨ ᱦᱚᱸᱭ ᱵᱚᱱᱫᱚᱭ ᱮᱫᱟ᱾
ᱱᱚᱱᱛᱮ ᱦᱚᱸ ᱦᱚᱲᱟ ᱫᱚ ᱛᱟᱣ ᱠᱟᱹᱴᱤᱡ ᱚᱱᱮ ᱡᱳᱨ ᱧᱚᱜ ᱮ ᱡᱚᱨᱚᱭᱮᱫ ᱛᱟᱸᱦᱮᱱ ᱛᱮᱦᱮᱧ ᱫᱚ ᱚᱱᱟ ᱠᱷᱚᱱ ᱦᱚᱸ ᱟᱨᱦᱚᱸ ᱠᱚᱢ᱾ ᱱᱤᱛᱚᱜ ᱫᱚ ᱟᱨ ᱦᱚᱸᱭ ᱥᱤᱛᱩᱝ ᱠᱟᱜᱼᱟᱭ᱾
ᱚ ᱦᱮᱸ ᱛᱚ᱾ ᱤᱧ ᱦᱚᱸ ᱦᱮᱸᱜᱼᱮ ᱱᱤᱛᱚᱜ ᱤᱧ ᱤᱭᱟᱹᱭ ᱱᱟ᱾ ᱛᱳᱯᱳ ᱵᱟᱲᱟᱭ ᱱᱟᱹᱧ ᱫᱟᱠᱟ ᱠᱚ ᱟᱹᱣᱨᱤ ᱞᱮ ᱤᱥᱤᱱᱟ ᱤᱥᱤᱱᱟᱹᱧ᱾ ᱢᱤᱫ ᱜᱷᱟᱹᱲᱤᱡ ᱯᱚᱨᱮ
ᱚ ᱟᱪᱪᱷᱟ ᱟᱪᱪᱷᱟ ᱛᱟᱦᱚᱞᱮ ᱪᱮᱫ ᱯᱮ ᱡᱚᱢ ᱠᱟᱸᱜᱼᱟ ᱥᱮᱛᱟᱜ ᱵᱮᱲᱟ ᱨᱮ? ᱚᱸ ᱥᱮᱛᱟᱜ ᱵᱮᱲᱟ ᱫᱚ ᱛᱟᱦᱚᱞᱮ ᱪᱮᱫ ᱠᱚᱯᱮ ᱡᱚᱢ ᱵᱟᱲᱟ ᱠᱟᱜᱼᱟ?
ᱥᱮᱛᱟᱜ ᱫᱚ ᱠᱷᱟᱹᱡᱟᱹᱲᱤ ᱠᱚᱞᱮ ᱡᱚᱢ ᱵᱟᱲᱟ ᱠᱮᱫᱟ ᱟᱨ ᱛᱟᱦᱚᱞᱮ ᱱᱤᱛᱚᱜ ᱞᱮ ᱤᱥ ᱤᱥᱤᱱᱟ ᱛᱮᱦᱮᱧ ᱫᱚ ᱟᱫᱚ ᱚᱠᱟᱥᱮᱫ ᱦᱚ ᱵᱟᱞᱮ ᱪᱟᱞᱟᱜᱼᱟ ᱠᱟᱹᱢᱤ ᱠᱚᱛᱮ ᱛᱚ ᱚᱲᱟᱜ ᱨᱮᱜᱮᱞᱮ ᱛᱟᱦᱮᱱᱟ ᱟᱫᱚ ᱚᱱᱟ ᱠᱷᱟᱹᱛᱤᱨ ᱵᱟᱲᱟᱭ ᱧᱚᱜ ᱠᱟᱛᱮᱫ ᱞᱮ ᱤᱥᱤᱱ ᱞᱟᱹᱜᱤᱫᱼᱟ᱾ ᱮᱸ ᱦᱳᱭ᱾ ᱠᱟᱹᱢᱤ ᱠᱚ ᱛᱟᱦᱮᱸ ᱞᱮᱱ ᱠᱷᱟᱱ ᱥᱮᱛᱟᱜ ᱠᱷᱚᱱᱟᱜ ᱤᱥᱤᱱ ᱵᱟᱥᱟᱝ ᱤᱥᱤᱱ ᱠᱟᱛᱮᱫ ᱡᱚᱢ ᱠᱟᱛᱮᱜ ᱩᱸᱰᱩᱠᱚᱜ ᱦᱩᱭᱩᱜᱼᱟ ᱛᱚ ᱱᱤᱡᱮ ᱫᱚ᱾ ᱠᱟᱹᱢᱤ ᱠᱚ ᱛᱟᱦᱮᱸ ᱞᱮᱱᱠᱷᱟᱱ᱾
ᱠᱟᱹᱢᱤ ᱠᱚ ᱛᱟᱦᱮ ᱞᱮᱱ ᱠᱷᱟᱱ ᱢᱟ ᱥᱮᱛᱟᱜ ᱨᱮ ᱫᱟᱠᱟ ᱫᱚ ᱤᱥᱤᱱ ᱜᱮ ᱦᱩᱭᱩᱜᱼᱟ᱾
ᱦᱳᱭ ᱚᱱᱟ ᱵᱷᱳᱨ ᱠᱷᱚᱱᱟᱜ ᱵᱮᱨᱮᱫ ᱦᱩᱭᱩᱜᱼᱟ ᱩᱱᱫᱚ᱾
ᱦᱚᱭ᱾
ᱟᱫᱚ ᱱᱤᱛᱚᱜ ᱫᱚ ᱚᱱᱠᱟ ᱢᱟᱴᱷᱮ ᱜᱷᱟᱴᱮ ᱦᱚᱸ ᱠᱟᱹᱢᱤ ᱠᱚ ᱟᱹᱣᱨᱤ ᱥᱟᱨᱫᱤ ᱜᱚᱫᱚᱜᱼᱟ ᱛᱚ ᱛᱟᱦᱚᱞᱮ ᱚᱲᱟᱜ ᱠᱚᱨᱮ ᱜᱮ ᱛᱟᱦᱮᱸ ᱵᱟᱲᱟ ᱦᱩᱭᱩᱜ ᱠᱟᱱᱟ᱾
ᱚ ᱦᱮᱸᱛᱚ ᱛᱩᱫ ᱨᱚᱦᱚᱭ ᱠᱚᱫᱚ ᱟᱹᱣᱨᱤ ᱟᱯᱮ ᱥᱮᱱ ᱫᱚ?
ᱦᱮᱸ ᱟᱹᱣᱨᱤᱭᱟᱜᱼᱟ ᱛᱩᱫ ᱨᱚᱦᱚᱭ ᱠᱚᱫᱚ᱾
ᱚᱸᱻ
ᱤᱭᱟᱹ ᱜᱮᱭᱟ ᱪᱟᱨᱟ ᱠᱚ ᱠᱟᱹᱴᱤᱡ ᱠᱟᱹᱴᱤᱡ ᱜᱮᱭᱟ ᱛᱟᱦᱚᱞᱮ ᱟᱹᱣᱨᱤᱭᱟᱜᱼᱟ᱾ ᱚᱱᱟ ᱠᱟᱹᱴᱤᱡ ᱠᱟᱹᱴᱤᱡ ᱠᱚ ᱠᱟᱹᱢᱤ ᱵᱟᱲᱟᱭ ᱫᱟ ᱚᱱᱟ ᱠᱚᱠᱚ ᱥᱟᱯᱷᱟ ᱥᱟᱹᱯᱤᱭᱮᱫ ᱛᱟᱠᱚᱣᱟ ᱞᱟᱴᱟ ᱠᱚ᱾ ᱡᱟᱦᱟᱸᱭ ᱫᱚ ᱦᱮᱸᱜ ᱮᱸᱠᱚ ᱜᱤᱰᱤ ᱵᱟᱲᱟᱭ ᱫᱟ᱾ ᱚ
ᱚᱻ
ᱚᱸ ᱥᱟᱲᱮ ᱠᱟᱱ ᱛᱟᱢᱟ ᱯᱷᱳᱱ᱾
ᱚ ᱚᱸ
ᱦᱳᱭ᱾ ᱤᱭᱟᱹ ᱠᱟᱜ ᱢᱮ
ᱦᱚᱭ ᱦᱚᱸ᱾
ᱟᱯᱮ ᱫᱚ ᱛᱟᱦᱚᱞᱮ ᱪᱮᱫ ᱠᱚᱯᱮ ᱠᱟᱹᱢᱤ ᱵᱟᱲᱟᱭ ᱫᱟ?
ᱟᱞᱮ ᱫᱚᱸ ᱟᱞᱮ ᱦᱚᱸ ᱪᱮᱫ ᱦᱚᱸ ᱵᱟᱝ ᱜᱮ ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ᱾ ᱩᱱᱠᱩ ᱰᱟᱝᱨᱤ, ᱢᱮᱨᱚᱢ ᱠᱚ ᱢᱮᱱᱟᱜ ᱠᱟᱫ ᱠᱚᱣᱟ ᱩᱱᱠᱩ ᱜᱮᱞᱮ ᱜᱩᱯᱤᱭᱮᱫ ᱠᱚᱣᱟ᱾ ᱢᱮᱨᱚᱢ ᱢᱮᱨᱚᱢ ᱜᱩᱯᱤᱧ ᱪᱟᱞᱟᱣ ᱞᱮᱱ ᱛᱟᱦᱮᱱ ᱢᱟ ᱠᱟᱹᱴᱤᱡ ᱨᱩ ᱨᱩᱣᱟᱹᱜ ᱠᱟᱱᱟᱭ᱾ ᱟᱫᱚ ᱪᱟᱞᱟᱣ ᱠᱟᱛᱮ ᱱᱤᱛᱚᱜ ᱤᱧ ᱦᱮᱡ ᱮᱱᱟ ᱫᱟᱜ ᱮ ᱫᱟᱭ ᱥᱟᱨᱟ ᱫᱤᱱ᱾
ᱦᱮᱸ ᱢᱮᱨᱚᱢ ᱠᱚᱢ ᱜᱩᱯᱤ ᱵᱟᱲᱟ ᱠᱚ ᱜᱮᱭᱟ ᱛᱟᱦᱚᱞᱮ?
ᱦᱮᱸ ᱚᱲᱟᱜ ᱨᱮᱱ ᱠᱚ ᱛᱟᱦᱮᱸ ᱞᱮᱱ ᱠᱷᱟᱱ ᱫᱚ ᱜᱩᱯᱤ ᱜᱮ ᱦᱩᱭᱩᱜᱼᱟ᱾
ᱦᱮᱸ ᱦᱮᱸ ᱛᱤᱱᱟᱹᱜ ᱜᱟᱱ ᱦᱮᱱᱟᱜ ᱠᱚᱛᱟ ᱯᱮᱭᱟ ᱢᱮᱨᱚᱢ ᱠᱚᱫᱚ?
ᱦᱚᱸ ᱱᱚᱴᱤ ᱢᱮᱱᱟᱜ ᱠᱚ ᱛᱟᱞᱮᱭᱟ᱾
ᱟᱨ ᱰᱟᱝᱨᱤ ᱠᱚ ᱜᱟᱹᱭ ᱠᱚ ᱠᱟᱰᱟ ᱠᱚᱫᱚ ᱵᱟᱹᱱᱩᱜ ᱠᱚᱣᱟ
ᱦᱮᱸᱜ ᱰᱟᱝᱨᱤ ᱠᱟᱰᱟ ᱫᱚ ᱵᱟᱹᱱᱩᱜ ᱠᱚᱣᱟ ᱜᱟᱹᱭ ᱢᱮᱱᱟᱜ ᱠᱤᱱᱟᱹ ᱵᱟᱨᱭᱟ
ᱚ ᱦᱮᱸ ᱛᱚ ᱟᱫᱚ ᱚᱠᱟ ᱵᱤᱨ ᱨᱮᱯᱮ ᱜᱩᱯᱤ ᱠᱚᱣᱟ ᱥᱮ ᱚᱱᱠᱟ ᱢᱟᱴᱷ ᱠᱚᱨᱮ ᱯᱮ ᱜᱩᱯᱤ ᱠᱚᱣᱟ
ᱢᱟᱴᱷ ᱠᱚᱨᱮ ᱢᱟᱴ ᱠᱚ ᱟᱨ ᱰᱟᱦᱤ ᱢᱮᱱᱟᱜ-ᱟ ᱚᱱᱠᱟ ᱰᱟᱦᱤ ᱠᱚᱨᱮᱜ
ᱚᱦᱳ ᱟᱫᱚ ᱱᱚᱜ-ᱚᱭ ᱱᱤᱛᱚᱜ ᱫᱚ ᱛᱚᱞᱟ ᱠᱚᱠᱚ ᱜᱤᱰᱤᱭ ᱫᱟ ᱢᱟᱴᱷ ᱠᱚᱨᱮᱜ ᱢᱟ ᱵᱟᱝ ᱜᱟᱱᱚᱜ-ᱟ ᱱᱟᱜ ᱠᱷᱟᱱ ᱦᱮᱸ ᱵᱟᱝ
ᱦᱚᱭ ᱦᱚᱭ ᱦᱮᱸ ᱡᱚᱢᱟ ᱠᱚ
ᱦᱮᱜ ᱮ ᱮᱜᱮᱨ ᱟᱠᱚ ᱛᱚ ᱦᱚᱲ ᱠᱚᱦᱚᱸ ᱡᱚᱢ ᱦᱚᱪᱚ ᱞᱮ ᱞᱮᱠᱟ
ᱨᱚᱦᱚᱭ ᱫᱤᱱ ᱫᱚ ᱰᱟᱹᱦᱤ ᱠᱚ ᱢᱮᱱᱟᱜ-ᱟ ᱚᱱᱟ ᱠᱚᱨᱮ ᱞᱮ ᱜᱩᱯᱤᱭᱟ ᱛᱟᱨᱯᱚᱨᱮ ᱚᱱᱠᱟ ᱞᱟᱴᱟ ᱠᱚ ᱢᱮᱱᱟᱜ-ᱟ ᱯᱟᱞᱟ ᱪᱚᱞᱟ ᱠᱚ ᱡᱚᱢᱟ ᱦᱟᱱᱟ ᱱᱟᱣᱟ ᱛᱟᱞᱟ ᱠᱚ ᱦᱚᱭ
ᱦᱮᱸ ᱚ ᱦᱮᱸᱛᱚ ᱟᱞᱮ ᱦᱚᱸ ᱯᱤᱜ ᱟᱞᱮ ᱥᱮᱫ ᱫᱚ ᱤᱭᱟᱹ ᱵᱤᱨ ᱞᱮ ᱤᱫᱤ ᱠᱚᱣᱟ ᱯᱩᱨᱟᱹ ᱵᱤᱨ ᱦᱮᱱᱟᱜ ᱟᱥᱮ ᱵᱤᱨ ᱠᱚᱨᱮᱜ ᱜᱮᱞᱮ ᱟᱹᱛᱤᱧ ᱵᱟᱲᱟ ᱠᱚᱣᱟ ᱟᱞᱮ ᱫᱚ ᱚᱸᱰᱮ ᱠᱷᱟᱱ ᱵᱤᱨ ᱠᱷᱟᱱ ᱢᱤᱫ ᱜᱷᱟᱹᱲᱤᱡ ᱛᱮᱠᱚ ᱡᱚᱢ ᱵᱤ ᱜᱚᱫᱚᱜ-ᱟ ᱯᱟᱞᱟ ᱠᱚ ᱢᱮᱱᱟᱜ-ᱟ᱾
ᱦᱚᱭ ᱦᱚᱭ ᱟᱨ ᱪᱤᱞᱤ ᱠᱚᱯᱮ ᱟᱹᱥᱩᱞ ᱠᱟᱜ ᱠᱚᱣᱟ
ᱟᱞᱮ ᱦᱚᱸ ᱩᱱᱠᱩ ᱢᱮᱨᱚᱢ ᱰᱟᱹᱝᱨᱤ ᱜᱮ ᱦᱮᱱᱟᱜ ᱠᱚᱣᱟ ᱟᱫᱚ ᱠᱚᱢ ᱧᱚᱜ ᱜᱮᱭᱟ ᱠᱚ ᱫᱚᱢᱮ ᱫᱚ ᱵᱟᱠᱚ ᱡᱟᱹᱥᱛᱤ ᱧᱚᱜ ᱛᱟᱞᱮᱭᱟ᱾ ᱟᱫᱚ ᱟᱞᱮ ᱫᱚ ᱚᱱᱟ ᱯᱟᱞ ᱨᱮᱫᱚ ᱞᱮ ᱢᱮᱥᱟ ᱠᱚᱣᱟ ᱯᱩᱨᱟᱹ ᱟᱛᱳ ᱜᱮ ᱢᱤᱫ ᱥᱟᱶ ᱛᱮᱞᱮ ᱤᱫᱤ ᱠᱚᱣᱟ᱾
ᱚ
ᱮᱠᱞᱟ ᱮᱠᱞᱟ ᱫᱚ ᱵᱟᱞᱮ ᱜᱩᱯᱤ ᱠᱚᱣᱟ ᱦᱳᱭ ᱟᱹᱰᱤ ᱟᱢᱫᱟ ᱦᱚᱲ ᱞᱮ ᱪᱟᱞᱟᱜ-ᱟ ᱰᱟᱹᱝᱨᱤ ᱠᱚ ᱢᱮᱨᱚᱢ ᱠᱚ ᱟᱹᱰᱤ ᱥᱟᱸᱜᱮ ᱞᱮ ᱤᱫᱤ ᱠᱚᱣᱟ
ᱚ
ᱦᱩᱸ
ᱟᱞᱮ ᱦᱚᱸ ᱮᱠᱞᱟ ᱜᱮᱞᱮ ᱜᱩᱯᱤ ᱜᱮᱭᱟ ᱵᱮᱥᱤ ᱟ ᱡᱚᱠᱷᱚᱱ ᱫᱚᱢᱮ ᱟᱵᱟᱫ ᱠᱚ ᱛᱟᱦᱮᱱᱟ ᱩᱱᱫᱚ ᱮᱠᱞᱟ ᱫᱚ ᱜᱷᱮᱨᱟᱣ ᱨᱮ, ᱢᱟᱱᱮ ᱫᱩᱲ ᱟᱪᱩᱨᱚᱜ ᱠᱟᱱ ᱛᱟᱦᱮᱱᱟ ᱛᱟᱵᱚᱨ ᱡᱚᱢ ᱞᱟᱹᱜᱤᱫ ᱩᱱ ᱫᱚ ᱢᱤᱫᱴᱷᱮᱱ ᱞᱮ ᱢᱮᱥᱟ ᱠᱚᱣᱟ ᱢᱤᱫ ᱥᱟᱶ ᱛᱮᱞᱮ ᱜᱩᱛᱤᱭᱟ ᱦ᱾
ᱦᱮᱸ ᱛᱚ ᱱᱟᱯᱟᱭ ᱠᱟᱛᱮᱫ ᱜᱮ᱾ ᱟᱫᱚ ᱵᱤᱨ ᱨᱮᱫᱚ ᱩᱱᱟᱹᱜ ᱫᱚ ᱮᱠᱞᱟ ᱵᱟᱝ ᱵᱩᱡᱷᱟᱹᱜᱼᱟ ᱟᱫᱚ ᱡᱤᱣᱤ ᱡᱷᱚᱛᱚ ᱦᱚᱲᱮᱢ ᱤᱫᱤ ᱠᱟᱠᱚᱣᱟ ᱥᱮ ᱜᱚᱴᱟ ᱥᱮᱫ ᱛᱮᱢ ᱜᱷᱮᱨᱟᱣᱟ ᱠᱚᱣᱟ᱾ ᱠᱚᱣᱟ ᱟᱫᱚ ᱵᱷᱟᱜᱮ ᱜᱮ ᱵᱩᱡᱷᱟᱹᱜᱼᱟ ᱵᱟᱠᱚ ᱫᱟᱹᱲ ᱵᱟᱲᱟᱭᱟ, ᱟᱨ ᱤᱭᱟᱹ
ᱦᱮᱸ ᱩᱰᱩᱠᱚᱜ ᱜᱮᱭᱟ ᱠᱚ ᱫᱚᱢᱮ ᱟᱫᱚ ᱡᱚᱠᱷᱚᱱ ᱠᱚ ᱩᱰᱩᱠᱚᱜᱼᱟ ᱩᱱᱫᱚ ᱟᱫᱚ ᱚᱱᱛᱮ ᱫᱚ ᱵᱟᱞᱮ ᱤᱫᱤ ᱠᱚᱣᱟ ᱟᱫᱚ ᱦᱚᱲ ᱠᱚᱞᱮ ᱛᱟᱦᱮᱱᱟ ᱡᱩᱫᱤ ᱟᱫᱚ ᱜᱚᱴᱟ ᱫᱷᱟᱨᱮ ᱛᱮᱞᱮ ᱤᱭᱟᱹ ᱠᱟᱜᱼᱟᱢ ᱛᱟᱦᱮᱱᱟᱞᱮ ᱛᱚ ᱦᱚᱲ ᱠᱚ ᱛᱟᱦᱞᱮ ᱟᱫᱚ, ᱧᱮᱧᱟᱢ ᱠᱚᱣᱟᱞᱮ᱾ ᱚᱱᱠᱟ ᱚᱱᱠᱟ ᱜᱮ ᱠᱟᱛᱮᱫ ᱜᱮᱞᱮ ᱜᱩᱯᱤ ᱠᱚᱣᱟ ᱦᱳᱭ᱾ ᱟᱨ ᱟᱹᱰᱤ ᱵᱟᱝ ᱵᱟᱝ, ᱟᱨ ᱟᱹᱰᱤ ᱦᱚᱲᱮᱢ ᱛᱟᱦᱮᱸ ᱞᱮᱱᱠᱷᱟᱱ ᱫᱚ ᱩᱱᱠᱩ ᱦᱟᱰᱜᱟᱨ ᱠᱚᱦᱚᱸ ᱠᱚ ᱵᱚᱛᱚᱨᱚᱜᱼᱟ ᱩᱱᱟᱹᱜ ᱫᱚ ᱵᱟᱠᱚ ᱦᱤᱡᱩᱜᱼᱟ᱾ ᱵᱩᱡᱽ ᱟᱠᱚ ᱦᱚᱲ ᱠᱚ ᱦᱚᱲᱟᱜ ᱪᱩᱦᱟᱱ ᱠᱚ ᱵᱩᱡᱽ ᱞᱮᱠᱷᱟᱱ ᱜᱮ ᱵᱟᱠᱚ ᱦᱤᱡᱩᱜᱼᱟ ᱟᱹᱰᱤ ᱜᱷᱟᱨᱤ ᱰᱟᱹᱝᱨᱤ ᱠᱚ ᱮᱠᱞᱟ ᱵᱟᱹᱜᱤᱭᱟᱠᱚᱣᱟ ᱢᱮᱨᱚᱢ ᱠᱚ ᱩᱱᱫᱚ ᱯᱩᱨᱟᱹ ᱦᱤᱡᱩᱜ ᱟᱠᱚ
ᱡᱚᱢ ᱠᱚᱣᱟ ᱠᱚ᱾
ᱦᱳᱭ ᱟᱫᱚ ᱟᱞᱮ ᱟᱹᱛᱩ ᱨᱮᱫᱚ ᱫᱚᱢᱮ ᱥᱮᱛᱟ ᱞᱮ ᱟᱹᱥᱩᱨ ᱠᱟᱜ ᱠᱚᱣᱟ ᱡᱷᱚᱛᱚ ᱡᱚᱛᱚ ᱩᱱ ᱡᱚᱦᱚᱜ ᱢᱮᱷᱚᱨᱮ ᱜᱷᱚᱨᱮ ᱚᱲᱟᱜ ᱥᱮᱛᱟ ᱢᱮᱱᱟᱜ ᱠᱚᱛᱟᱠᱚᱣᱟ ᱛᱟᱦᱚᱞ ᱩᱱᱠᱩ ᱥᱮᱛᱟ ᱠᱚᱦᱚᱸ ᱪᱟᱞᱟᱣ ᱠᱚᱼᱟ ᱱᱟ ᱜᱩ ᱯᱤ ᱠᱚᱠᱚ ᱪᱟᱞᱟᱜᱼᱟ ᱛᱚ ᱛᱟᱦᱚᱞᱮ ᱵᱟᱲᱟᱭ ᱜᱮᱭᱟᱢ ᱛᱚ ᱟᱵᱚᱣᱟᱜ ᱜᱩᱯᱤ ᱠᱚ ᱛᱟᱦᱮᱱᱮ ᱠᱟᱨᱮᱡ ᱜᱩᱰᱩ, ᱥᱟᱨᱜᱟ, ᱪᱮᱬᱮ ᱟᱫᱚ ᱥᱮᱸᱫᱽᱨᱟ ᱞᱮᱠᱟ ᱛᱚ ᱠᱚ ᱪᱟᱞᱟᱜ ᱜᱮᱭᱟ ᱟᱵ ᱤᱭᱟᱹ ᱢᱟᱱᱮ ᱩᱱᱠᱩ ᱵᱟᱵᱟ ᱦᱚᱲ ᱠᱚᱦᱚᱸ ᱟᱭᱩ ᱦᱚᱲ ᱠᱚᱸ ᱡᱚᱛᱚ ᱠᱚ ᱪᱟᱞᱟᱜ-ᱟ ᱛᱚ ᱛᱟᱦᱮ ᱦᱳᱭ ᱦᱳᱭ ᱩᱱᱠᱩ ᱥᱮᱛᱟ ᱦᱚᱸᱠᱚ ᱪᱟᱞᱟᱣ ᱛᱚᱨᱟ ᱠᱚᱜᱼᱟ ᱟᱨ ᱥᱮᱛᱟ ᱠᱚ ᱛᱟᱦᱮᱸ ᱞᱮᱱ ᱠᱷᱟᱱ ᱛᱚ ᱩᱱᱠᱩ ᱟᱰᱜᱟᱨ ᱠᱚᱫᱚ ᱥᱩᱨ ᱫᱚ ᱵᱟᱠᱚ ᱥᱩᱨ ᱫᱟᱲᱮᱭᱟᱜᱼᱟ᱾
ᱦᱳᱭ ᱦᱳᱭ ᱵᱚᱛᱚᱨ ᱛᱟᱭᱚᱢ ᱠᱚ ᱥᱮᱛᱟ ᱵᱚᱛᱚᱨ᱾
ᱯᱮ ᱦᱚᱸ ᱫᱟᱲᱟ
ᱦᱚ
ᱚ ᱡᱟᱞᱟ
ᱦᱮᱸᱛᱚ᱾ ᱡᱷᱚᱛᱚ ᱦᱚᱲ ᱯᱮ ᱡᱚᱢ ᱵᱟᱲᱟ ᱠᱮᱫᱟ?
ᱸ ᱡᱚᱛᱚ ᱦᱚᱲᱞᱮ ᱡᱚᱢ ᱵᱟᱲᱟ ᱠᱮᱫᱟ᱾
ᱚ ᱦᱮᱸᱛᱚ᱾ᱟᱹᱰᱤ ᱩᱥᱛᱟᱹᱨ ᱵᱮᱲᱟ ᱦᱚᱸ ᱵᱮᱲᱟᱭᱮᱱᱟ ᱛᱚ ᱱᱚᱜᱼᱚᱭ ᱟᱢ ᱡᱚᱢᱟ ᱠᱤ ᱨᱮᱸᱜᱮᱡ
ᱟᱹᱰᱤᱜᱟᱱ ᱵᱮᱲᱟᱭᱟ ᱦᱮᱸ ᱵᱟᱠᱷᱟᱱ ᱚᱱᱠᱟ ᱥᱮᱛᱟᱜ ᱵᱮᱲᱟ ᱡᱚᱢ ᱦᱩᱭᱟ ᱟᱠᱟᱱᱟ ᱡᱟᱦᱟᱱᱟᱜ ᱠᱚᱢ ᱡᱚᱢ ᱠᱟᱜ ᱠᱷᱟᱱ ᱵᱟᱝ ᱨᱮᱸᱜᱮᱡ ᱩᱱᱫᱚ ᱰᱟᱠ ᱵᱮᱲᱟ ᱠᱟᱛᱮᱢ ᱡᱚᱢ ᱨᱮᱦᱚᱸ ᱴᱷᱤᱠ ᱜᱮ᱾
ᱦᱳᱭ ᱦᱚ ᱦᱳᱭᱛᱚ ᱛᱮᱦᱮᱧ ᱫᱚ ᱠᱟᱹᱴᱤᱡ ᱵᱷᱟᱜᱮ ᱧᱚᱜ ᱜᱮ ᱵᱩᱡᱷᱟᱹᱜ ᱠᱟᱱᱟ᱾ ᱨᱮᱭᱟᱲ ᱨᱮᱭᱟᱲ ᱜᱮ ᱦᱚᱞᱟ ᱢᱟᱫᱷᱮᱨ ᱪᱮᱫᱠᱟᱭ ᱥᱤᱛᱩᱝ ᱠᱮᱫᱟ ᱫᱟᱜ ᱠᱷᱟᱹᱛᱤᱨ ᱛᱮ ᱴᱷᱟᱱᱰᱟ ᱴᱷᱟᱱᱰᱟ ᱧᱚᱜ ᱜᱮ ᱟᱹᱭᱠᱟᱹᱜ ᱠᱟᱱᱟ᱾
ᱦᱳ
ᱵᱟᱠᱷᱟᱱ ᱫᱚᱢᱮ ᱜᱩᱞᱜᱩᱞᱟᱱᱤ
ᱛᱮᱦᱮᱧ ᱫᱚ ᱚᱱᱠᱟ ᱫᱟᱜ ᱞᱮᱠᱟ ᱵᱟᱝ ᱵᱩᱡᱷᱟᱹᱜ ᱠᱟᱱ ᱛᱚ᱾
ᱦᱳᱭ ᱦᱳᱭ ᱚᱱᱟ ᱦᱚᱞᱟ ᱢᱟᱫᱤᱮ ᱥᱤᱛᱩᱝ ᱨᱮ ᱮᱠᱵᱟᱨᱮ ᱚᱲᱟᱜ ᱨᱮᱜᱮ ᱵᱟᱢ ᱛᱟᱦᱮᱸ ᱫᱟᱲᱮᱭᱟᱜᱼᱟ᱾ ᱠᱷᱟᱹᱞᱤ ᱦᱟᱱᱮ ᱫᱚᱨᱮ ᱵᱩᱴᱟᱹ ᱜᱮ ᱯᱟᱸᱡᱟᱜ ᱠᱟᱱᱟ
ᱯᱷᱮᱱ ᱦᱟᱣᱟ ᱦᱚᱸ ᱫᱚᱢᱮ ᱤᱭᱟᱹᱜ ᱠᱟᱱᱟ ᱦᱳᱭ ᱟᱨ ᱞᱚᱞᱚᱜ ᱜᱮᱭᱟ ᱯᱷᱮᱱ ᱦᱟᱣᱟ ᱦᱚᱸ ᱛᱟᱦᱚᱞᱮ ᱟᱫᱚ ᱚᱲᱟᱜ ᱨᱮᱜᱮ ᱮᱜᱵᱟᱨᱮ ᱵᱟᱢ ᱛᱟᱦᱮᱸ ᱫᱟᱲᱮᱭᱟᱜᱼᱟ
ᱦᱮᱸ
ᱚᱱᱟ ᱫᱟᱨᱮ ᱦᱟᱣᱟ ᱫᱚ ᱠᱟᱹᱴᱤᱡ ᱦᱳᱭ ᱦᱮᱸᱜ ᱮᱸ
ᱟᱨ ᱤᱭᱟᱹ ᱱᱤᱛᱚᱜ ᱫᱚ ᱟᱱᱮ ᱚᱲᱟᱜ ᱠᱚᱨᱮᱜ ᱜᱮ ᱛᱟᱦᱮᱸ ᱵᱟᱲᱟ ᱦᱩᱭᱩᱜ ᱠᱟᱱᱟ ᱠᱟᱹᱢᱤ ᱠᱚᱫᱚ ᱟᱹᱣᱨᱤᱭᱟᱜᱼᱟ ᱱᱟᱦᱟᱜ᱾ ᱦᱳᱭ
ᱪᱮᱫ ᱠᱚᱯᱮ ᱪᱟᱥ ᱠᱟᱜᱼᱟ ᱛᱟᱦᱚᱞᱮ ᱥᱚᱵᱽᱡᱤ
ᱟᱸ ᱦᱤᱛᱚᱜ ᱫᱚ ᱚᱱᱠᱟ ᱥᱚᱵᱽᱡᱤ ᱠᱚᱫᱚ ᱟᱞᱮ ᱥᱮᱫ ᱫᱚ ᱵᱟᱠᱚ ᱪᱟᱥ ᱜᱮᱭᱟ ᱛᱚ ᱫᱟᱜ ᱠᱚᱨᱮᱱᱟᱜ ᱚᱵᱷᱟᱵᱽ ᱟᱫᱚ ᱚᱱᱮ ᱤᱭᱟᱹ ᱵᱟᱲᱜᱮ ᱠᱚᱨᱮ ᱜᱮ ᱚᱱᱮ ᱡᱚᱱᱰᱨᱟ ᱥᱟᱣ ᱛᱮᱞᱮ ᱮᱨ ᱵᱟᱲᱟ ᱠᱟᱜᱼᱟ ᱤᱭᱟᱹ ᱵᱷᱨᱵᱩᱴᱤ ᱠᱚ ᱰᱷᱮᱲᱚᱥ ᱠᱚ ᱡᱷᱤᱸᱜᱟᱹ ᱠᱚ ᱚᱱᱟ ᱠᱚᱜᱮ᱾ ᱟᱫᱚ ᱟᱞᱮ ᱥᱮᱫ ᱫᱚ ᱚᱱᱮ ᱫᱟᱜ ᱠᱚᱫᱚ ᱦᱟᱱᱮ ᱡᱮᱢᱚᱱ ᱦᱟᱱᱮ ᱠᱷᱮᱛ ᱠᱚᱨᱮᱜ ᱠᱚ ᱪᱟᱥ ᱜᱮᱭᱟ ᱦᱮᱸ ᱵᱟᱝ ᱚᱱᱠᱟ ᱫᱟᱜ ᱯᱟᱣᱟᱣ ᱠᱟᱛᱮ ᱪᱮᱫᱟᱜ ᱥᱮ ᱥᱮᱞᱚ ᱠᱚ ᱛᱟᱦᱮᱱ ᱛᱟᱠᱚᱣᱟ ᱡᱟᱦᱟᱸᱭ ᱠᱚᱣᱟᱜ ᱫᱚ᱾ᱚᱱᱠᱟ ᱫᱚ ᱵᱟᱝ ᱫᱟᱜ ᱠᱚ ᱫᱚᱢᱮ ᱚᱵᱷᱟᱵᱽ ᱜᱮᱭᱟ ᱟᱞᱮᱥᱮᱫ ᱫᱚ ᱟᱫᱚ ᱛᱟᱦᱚᱞᱮ ᱦᱚᱜᱼᱚᱭ ᱱᱤᱛᱚᱜ ᱫᱚ ᱡᱮᱢᱚᱱ ᱵᱟᱲᱜᱮ ᱠᱚᱨᱮᱜ ᱫᱚ ᱟᱞᱮ ᱟᱞᱮ ᱟᱹᱛᱩ ᱨᱮᱫᱚ ᱢᱟᱱᱮ ᱡᱷᱚᱛᱚ ᱯᱨᱟᱭ ᱜᱮ ᱵᱟᱲᱜᱮ ᱨᱮ ᱡᱚᱱᱰᱨᱟ ᱠᱚ ᱮᱨ ᱠᱟᱜᱼᱟ ᱱᱤᱭᱟᱹ ᱥᱤᱡᱤᱱ ᱨᱮᱫᱚ ᱟᱫᱚ ᱚᱱᱟ ᱥᱟᱶᱛᱮᱜᱮ ᱚᱱᱟ ᱠᱟᱹᱴᱤᱡ ᱦᱳᱭ ᱦᱳᱭ ᱚᱱᱟ ᱥᱟᱶᱛᱮᱜᱮ ᱠᱟᱹᱴᱤᱡ ᱠᱚ ᱚᱱᱟ ᱥᱚᱵᱡᱤ ᱠᱚᱠᱚ ᱨᱚᱦᱚᱭ ᱠᱟᱹᱣᱱᱮᱜᱼᱟ ᱡᱟᱜᱮ ᱚᱲᱟᱜ ᱡᱚᱢ ᱞᱮᱠᱟ᱾
ᱚ ᱟᱪᱪᱷᱟ ᱟᱪᱪᱷᱟ ᱡᱚᱱᱰᱨᱟ ᱫᱚ ᱵᱤᱞᱤᱭᱮᱱ ᱛᱟᱯᱮᱭᱟ ᱥᱮ ᱟᱣᱨᱤ
ᱦᱮᱸ
ᱡᱚᱱᱰᱨᱟ ᱫᱚ ᱵᱮᱞᱮᱜ ᱠᱟᱱ ᱛᱟᱯᱮᱭᱟ ᱥᱮ ᱟ. ᱣᱨᱤ ᱦᱩ
ᱟᱹᱣᱨᱤᱭᱟᱜᱼᱟ ᱟᱨ ᱠᱤᱪᱷᱩ ᱫᱤᱱ ᱠᱟᱛᱮᱫ ᱢᱟᱱᱮ ᱚᱱᱟ ᱤᱭᱟᱹ ᱫᱚ ᱤᱭᱟᱹᱣ ᱠᱟᱱᱟ ᱚᱱᱮ ᱤᱭᱟᱹ ᱦᱮᱡ ᱜᱚᱫ ᱠᱟᱱᱟ ᱠᱤᱱᱛᱩ ᱵᱮᱞᱮ ᱫᱚ ᱟᱹᱣᱨᱤ ᱵᱮᱞᱮᱜᱼᱟ ᱦᱳᱭ ᱦᱩᱭ ᱩ ᱚᱱᱮ ᱚᱱᱠᱟ ᱟᱯᱮᱥᱮᱫ ᱫᱚ ᱡᱚᱱᱰᱨᱟ ᱠᱚᱯᱮ ᱪᱟᱥᱟ ᱟᱥᱮ ᱵᱟᱝ‌ ᱛᱟᱦᱚᱞᱮ
ᱵᱟᱝᱜᱮ ᱢᱤᱫ ᱵᱟᱨ ᱦᱚᱲᱠᱚ ᱪᱟᱥ ᱠᱮᱭᱟ ᱟᱞᱮ ᱦᱚᱸ ᱵᱟᱞᱮ ᱪᱟᱥ ᱠᱮᱭᱟ
ᱚᱻ ᱛᱟᱦᱚᱞᱮ ᱠᱤᱨᱤᱧ ᱠᱟᱛᱮᱜ ᱜᱮᱯᱮ ᱡᱚᱢ ᱱᱟᱹᱢᱟᱹᱭ ᱚᱜᱼᱟ ᱟᱯᱮ ᱫᱚ
ᱦᱮᱸ ᱠᱤᱨᱤᱧ ᱠᱟᱛᱮᱜ ᱜᱮ ᱠᱤᱨᱤᱧ ᱟᱹᱜᱩ ᱞᱮᱫ ᱛᱟᱦᱮᱸᱞᱮ ᱦᱚᱜ ᱚᱭ ᱵᱟᱨ ᱫᱤᱱ ᱢᱟᱲᱟᱝ ᱜᱮ ᱵᱟᱡᱟᱨ ᱠᱷᱚᱱ
ᱦᱮᱸ ᱟᱨ ᱥᱤᱡᱤᱱ ᱨᱮᱱᱟᱜ ᱡᱤᱱᱤᱥ ᱢᱟ ᱡᱚᱢ ᱜᱮ ᱵᱩᱡᱷᱟᱹᱣᱟ
ᱚ ᱟᱨᱚ ᱚᱲᱟᱜ ᱨᱮᱱᱟᱜ ᱵᱟᱝ ᱛᱟᱦᱮᱸ ᱞᱮᱱ ᱠᱷᱟᱱ ᱥᱮ ᱟᱨᱚ ᱵᱤᱥᱤ ᱡᱚᱢ ᱵᱩᱡᱷᱟᱹᱣᱟ
ᱦᱮᱸ
ᱡᱚᱛᱚ ᱡᱤᱱᱤᱥ ᱜᱮ ᱚᱲᱟᱜ ᱨᱮ ᱡᱟᱦᱟᱸ ᱵᱟᱝ ᱛᱟᱦᱮᱱᱟ ᱪᱟᱥ ᱟᱵᱟᱫ ᱨᱮᱱᱟᱜ ᱡᱚᱵᱞᱤ ᱠᱚᱦᱚᱸ ᱟᱨ ᱫᱚᱢᱮ ᱡᱚᱢ ᱵᱩᱡᱷᱟᱹᱣᱟ ᱛᱚᱠᱷᱚᱱ ᱫᱚ ᱦᱮᱸ
ᱟᱫᱚᱢ ᱪᱤᱠᱟᱹᱭᱟ ᱵᱟᱝ ᱛᱟᱦᱮᱸ ᱞᱮᱱ ᱠᱷᱟᱱ ᱠᱤᱨᱤᱧ ᱠᱟᱛᱮᱫ ᱜᱮ ᱡᱚᱢ ᱱᱟᱹᱢᱟᱹᱭᱚᱜ ᱦᱳᱭᱳᱜᱼᱟ
ᱦᱳᱭ ᱟᱫᱚ ᱚᱲᱟᱜ ᱨᱮ ᱛᱟᱦᱮᱱ ᱠᱷᱟᱱ ᱦᱳᱭ
ᱟᱫᱚ ᱟᱞᱮ ᱫᱚ ᱵᱟᱭᱨᱮ ᱠᱚᱨᱮᱫ ᱞᱮ ᱨᱚᱦᱚᱭ ᱠᱟᱜ ᱛᱮ ᱚᱱᱟ ᱤᱭᱟᱹ ᱡᱚᱸᱰᱨᱟ ᱫᱚ ᱵᱟᱞᱮ ᱠᱤᱨᱤᱧ ᱜᱮᱭᱟ ᱚᱲᱟᱜ ᱨᱮᱱᱟᱜ ᱜᱮᱞᱮ ᱡᱚᱢᱟ ᱟᱫᱚ ᱟᱹᱣᱨᱤ ᱵᱮᱞᱮᱜ ᱛᱟᱞᱮᱭᱟ ᱯᱮ ᱦᱟᱸᱜ ᱵᱮᱞᱮ ᱞᱮᱱᱠᱷᱟᱱ ᱞᱟᱹᱭᱟᱢᱟᱹᱧ ᱱᱟᱦᱟᱜ ᱦᱤᱡᱩᱜ ᱢᱮ ᱡᱚᱸᱰᱨᱟ ᱵᱮᱞᱮ ᱡᱚᱢ
ᱟᱪᱪᱷᱟ ᱦᱚᱸ ᱪᱟᱞᱟᱜ ᱟᱹᱧ ᱦᱟᱸᱜ ᱞᱟᱹᱭ ᱢᱮ ᱦᱟᱸᱜ
ᱦᱩᱸ ᱦᱳᱭ ᱵᱮᱞᱮ ᱞᱮᱱᱜᱮ ᱱᱟᱦᱟᱜ ᱵᱮᱞᱮᱜ ᱟᱨ ᱠᱤᱪᱷᱩ ᱫᱤᱱ ᱠᱷᱟᱱ ᱜᱮ ᱯᱨᱟᱭ ᱤᱭᱟᱹ ᱦᱮᱡ ᱠᱟᱱᱟ ᱜᱟᱫᱟᱨ ᱥᱟ. ᱛ ᱦᱮᱡ ᱜᱚᱫ ᱠᱟᱱᱟ
ᱚ ᱟᱨ ᱪᱮᱬᱮ ᱠᱚ ᱵᱟᱝᱠᱚ ᱡᱚᱢᱮᱫ ᱛᱟᱯᱮᱭᱟ
ᱦᱮᱸ ᱪᱮᱬᱮ ᱠᱚᱸ ᱡᱚᱢ ᱜᱮᱭᱟ ᱫᱚᱢᱮ ᱟᱫᱚ ᱡᱷᱚᱛᱚ ᱦᱚᱲᱟᱜ ᱜᱮᱛᱚ ᱵᱟᱲᱜᱮ ᱢᱟ ᱢᱤᱫ ᱯᱟᱱᱛᱮ ᱯᱟᱱᱛᱮ ᱦᱮᱱᱟᱜ ᱛᱟᱞᱮᱭᱟ ᱾ ᱛᱟᱦᱚᱞᱮ ᱟᱫᱚ ᱛᱤᱱᱟᱹᱜ ᱠᱚ ᱡᱚᱢ ᱫᱟᱲᱮᱭᱟᱜᱼᱟ ᱩᱱᱠᱩ ᱢᱤᱫ ᱦᱚᱲᱟ ᱮᱢ ᱮᱨ ᱠᱟᱜ ᱠᱷᱟᱱ ᱫᱚ ᱟᱫᱚ ᱚᱱᱟᱜᱮ ᱫᱚᱢᱮ ᱠᱚ ᱡᱚᱢᱟ ᱟᱫᱚ ᱱᱤᱛᱚᱜ ᱫᱚ ᱡᱚᱛᱚ ᱦᱚᱲᱟᱜ ᱜᱮ ᱦᱮᱱᱟᱜ ᱩᱱᱟᱹᱜ ᱫᱚ ᱵᱟᱠᱚ ᱡᱚᱢ ᱪᱟᱵᱟᱭᱟ ᱡᱚᱢ ᱫᱚᱠᱚ ᱡᱚᱢᱮᱫ ᱨᱮᱦᱚᱸ
ᱚ
ᱦᱩᱸ ᱾ ᱟᱨ ᱮᱠᱞᱟ ᱜᱮ ᱡᱩᱫᱤᱢ ᱮᱨ ᱠᱟᱜᱼᱟ ᱥᱮ ᱚᱸᱰᱮ ᱫᱚ ᱩᱱᱠᱩ ᱫᱚᱢᱮ ᱦᱟᱱᱟ ᱱᱚᱣᱟ ᱩᱱᱠᱩ ᱪᱮᱬᱮ ᱠᱚ ᱥᱟᱨᱜᱟ ᱠᱚ ᱤᱭᱟᱹ ᱠᱚᱠᱚ ᱡᱚᱢ ᱪᱟᱵᱟᱭ ᱛᱟᱢᱟ ᱾
ᱡᱚᱛᱚ ᱠᱚ ᱡᱚᱢ ᱪᱟᱵᱟᱭᱟ
ᱦᱩᱸᱜ ᱩ ᱟᱫᱚ ᱡᱟᱹᱥᱛᱤ ᱧᱚᱜ ᱛᱟᱦᱮᱸ ᱞᱮᱱᱠᱷᱟᱱ ᱩᱱᱟᱹᱜ ᱜᱟᱱ ᱫᱚ ᱵᱟᱠᱚ ᱤᱭᱟᱹᱭᱟ ᱵᱟᱠᱚ ᱪᱟᱵᱟᱭᱟ ᱡᱚᱢ ᱨᱮᱦᱚᱸ ᱠᱚ ᱢᱤᱫ ᱵᱟᱨ ᱦᱚᱸᱜ ᱚᱸ ᱚᱱᱮ ᱚᱱᱠᱟ
ᱩᱸ ᱱᱤᱛᱚᱜ ᱫᱚ ᱛᱟᱦᱚᱞᱮ ᱟᱫᱚ ᱚᱱᱟ ᱠᱚᱜᱮ ᱯᱮ ᱪᱟᱥ ᱠᱟᱜᱼᱟ ᱾ ᱫᱟ. ᱧ ᱱᱤᱛᱚᱜ ᱫᱚ ᱚᱱᱟ ᱠᱚᱜᱮ ᱯᱮ ᱪᱟᱥ ᱠᱟᱜᱼᱟ ᱡᱚᱸᱰᱨᱟ ᱠᱚ ᱛᱟᱯ
ᱦᱳᱭ ᱦᱩᱜ ᱩ ᱚᱱᱠᱟᱱᱟᱜ ᱫᱚ ᱵᱟᱹᱱᱩᱜ ᱛᱟᱞᱮᱭᱟ ᱮᱴᱟᱜ ᱟᱜ ᱠᱚᱫᱚ ᱟᱨᱠᱤ ᱚᱱᱟ ᱵᱮᱸᱜᱟᱲ ᱠᱚ ᱟᱨ ᱚᱱᱮ ᱠᱚᱸᱰᱷᱟ ᱠᱚᱠᱚ ᱪᱟᱥ ᱜᱮᱭᱟ ᱛᱚ ᱚᱱᱟ ᱠᱚᱫᱚ ᱵᱟᱝ ᱵᱟᱲᱜᱮ ᱨᱮᱫᱚ ᱵᱟᱞᱮ ᱨᱚᱦᱚᱭᱠᱟᱜᱼᱟ ᱾
ᱚ
ᱦᱩᱸ
ᱟᱪᱪᱷᱟ ᱟᱨ ᱡᱚᱸᱰᱨᱟ ᱫᱚ ᱟᱠᱷᱨᱤᱧ ᱜᱮᱭᱟ ᱯᱮ ᱥᱮ ᱚᱲᱟᱜ ᱡᱚᱢ ᱦᱩᱭᱩᱜᱼᱟ
ᱟᱫᱚ ᱡᱟᱦᱟᱸᱭ ᱠᱚ ᱥᱟᱺᱜᱮ ᱧᱚᱜ ᱜᱮᱛᱟ ᱠᱚ ᱩᱱᱠᱩ ᱫᱚᱠᱚ ᱟᱠᱷᱨᱤᱧ ᱜᱮᱭᱟ ᱟᱨ ᱵᱟᱠᱷᱟᱡ ᱫᱚ ᱚᱲᱟᱜ ᱡᱚᱢ ᱞᱮᱠᱟ ᱜᱮ ᱾ ᱯᱮᱲᱟ ᱯᱟᱹᱲᱦᱟ. ᱠᱚ ᱡᱩᱫᱤᱢ ᱮᱢᱟ ᱠᱚᱣᱟ ᱟᱫᱚ ᱠᱚᱢ ᱧᱚᱜ ᱠᱟᱛᱮ ᱜᱮ ᱫᱚᱠᱚ ᱨᱚᱦᱚᱭᱟ ᱟᱫᱚ ᱡᱟᱦᱟᱸᱭ ᱫᱚ ᱵᱟᱲᱜᱮ ᱠᱚ ᱞᱟᱹᱴᱩ ᱞᱟᱹᱴᱩ ᱜᱮᱛᱟ ᱠᱚᱣᱟ ᱩᱱᱠᱩ ᱫᱚ ᱛᱟᱦᱚᱞᱮ ᱠᱟᱹᱡ ᱥᱟᱸᱜᱮ ᱧᱚᱜ ᱜᱮᱠᱚ ᱨᱚᱦᱚᱭ ᱠᱟᱜᱼᱟ ᱛᱟᱦᱚᱞᱮ ᱩᱱᱠᱩ ᱫᱚᱠᱚ ᱟᱹᱠᱷᱨᱤᱧ ᱵᱟᱲᱟᱭ ᱜᱮᱭᱟ ᱾ ᱟᱨ ᱡᱟᱦᱟᱸᱭ ᱠᱚᱣᱟᱜ ᱫᱚ ᱠᱟᱹᱴᱤᱡ ᱠᱟᱹᱴᱤᱡ ᱧᱚᱜ ᱜᱮᱭᱟ ᱛᱟᱦᱚᱞᱮ ᱩᱱᱠᱩ ᱫᱚ ᱚᱠᱚᱭ ᱡᱚᱢᱟ ᱚᱲᱟᱜ ᱠᱚᱨᱮ ᱟᱨ ᱯᱮᱲᱟ ᱯᱟᱹᱨᱣᱟᱹ ᱠᱚ ᱫᱚᱢ ᱮᱢᱟ ᱠᱚ ᱜᱮᱭᱟ ᱱᱤᱡᱮᱨᱮᱱ ᱫᱚ ᱱᱟᱦᱟᱜ ᱾
ᱦᱮᱸ ᱛᱚ ᱦᱮᱸ ᱡᱟᱦᱟᱸᱛᱤᱱᱟᱹᱜ ᱠᱟᱛᱮ ᱜᱮᱢ ᱮᱢᱟᱭ ᱜᱮᱭᱟ ᱦᱟᱸᱜ ᱡᱚᱢ ᱞᱮᱠᱟ ᱾
ᱡᱚᱢ ᱱᱟᱢᱟᱹᱭ ᱫᱚ ᱮᱢᱟ ᱠᱚᱜᱮ ᱦᱩᱭᱩᱜᱼᱟ᱾ ᱪᱟᱥ ᱞᱮᱠᱷᱟᱱ ᱢᱟ ᱮᱢ ᱫᱚ ᱞᱟᱹᱠ ᱛᱤᱜ ᱠᱟᱱ ᱜᱮᱭᱟ ᱥᱮ᱾
ᱦᱮᱸ ᱦᱮᱸ
ᱦᱮᱸ
ᱮᱢ ᱫᱚ ᱞᱟᱹᱠᱛᱤ ᱜᱮᱭᱟ ᱦᱳᱭ᱾
ᱦᱮᱸᱛᱚ᱾ ᱟᱨ ᱚᱲᱟᱜ ᱠᱚᱨᱮ ᱠᱚ ᱵᱮᱥ ᱵᱟᱲᱟ ᱜᱮᱭᱟ?
ᱦᱚᱸ ᱵᱮᱥ ᱵᱟᱲᱟ ᱜᱮ ᱱᱤᱭᱟᱹ ᱜᱷᱟᱲᱤᱡ ᱫᱚ᱾ ᱢᱟᱢᱟ ᱜᱮ ᱠᱟᱹᱴᱤᱡ ᱨᱩᱣᱟᱹ ᱨᱩᱣᱟᱹᱜ ᱠᱟᱱ ᱛᱟᱦᱮᱱᱮ ᱟᱫᱚ ᱛᱮᱦᱤᱧ ᱨᱟᱱ ᱠᱚᱫᱚᱞᱮ ᱦᱟᱛᱟᱣ ᱟᱫᱮᱭᱟ ᱾
ᱚ ᱰᱟᱠᱛᱟᱨ ᱴᱷᱮᱱ ᱯᱮ ᱤᱫᱤ ᱞᱮᱫᱮᱭᱟ ᱾
ᱰᱟᱠᱛᱟᱨ ᱴᱷᱮᱱ ᱫᱚ ᱵᱟᱝᱟ ᱰᱟᱠᱛᱟᱨ ᱞᱮ ᱯᱷᱳᱱ ᱟᱫᱮᱭᱟ ᱟᱫᱚ ᱚᱲᱟᱜ ᱜᱮ ᱦᱮᱡ ᱮᱱᱟ ᱾ ᱟᱞᱮ ᱟᱹᱛᱩ ᱯᱟᱨᱚᱢ ᱠᱟᱛᱮ ᱢᱤᱫᱴᱟᱝ ᱟᱹᱛᱩ ᱾ ᱚᱱᱟ ᱟᱛᱩ ᱨᱤᱱᱤᱡ ᱰᱟᱠᱛᱟᱨ ᱠᱟᱱᱟᱭ᱾ ᱟᱫᱚ ᱯᱷᱳᱱ ᱞᱮᱠᱷᱟᱱ ᱜᱮ ᱚᱲᱟᱜ ᱛᱮᱭ ᱦᱤᱡᱩᱜᱼ ᱟᱭ ᱦᱳᱭ᱾
ᱚ ᱦᱮᱸᱛᱚ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱵᱟᱝ